ᱟᱹᱞᱤᱧᱟᱜ ᱨᱚᱲ ᱟᱸᱡᱚᱢᱚᱜ ᱠᱟᱱᱟ?
ᱦᱮᱞᱳ᱾
ᱦᱩᱸ ᱟᱹᱞᱤᱧᱟᱜ ᱨᱚᱲ ᱵᱤᱱ ᱟᱸᱡᱚᱢ ᱮᱫᱟ?
ᱦᱳᱭ ᱦᱳᱭ ᱟᱸᱚᱢᱚᱜ ᱠᱟᱱ ᱛᱟᱵᱤᱱᱟ᱾
ᱟᱹᱞᱤᱧᱟᱜ ᱨᱚᱲ ᱵᱟᱹᱵᱤᱱ ᱟᱸᱡᱚᱢᱮᱫ ᱛᱮ?
ᱦᱳᱭ ᱟᱸᱡᱚᱢᱚᱜ ᱠᱟᱱ ᱛᱟᱵᱤᱱᱟ᱾ ᱦᱳᱭ ᱢᱮᱱ ᱫᱟᱞᱤᱧ ᱟᱸᱚᱢᱚᱜ ᱠᱟᱱ ᱛᱟᱵᱮᱱ ᱜᱮᱭᱟ᱾
ᱪᱮᱫ ᱵᱤᱱ ᱪᱤᱠᱟᱹᱭ ᱫᱟ ᱛᱟᱞᱦᱮ?
ᱦᱳᱭ᱾
ᱦᱮᱸ ᱱᱟᱯᱟᱭ ᱜᱮ᱾
ᱢᱮᱱᱫᱟᱹᱧ ᱟᱰᱤ ᱵᱷᱤᱛᱨ ᱧᱚᱜ᱾ ᱤᱧᱟᱹᱜ ᱨᱚᱲ ᱟᱸᱡᱚᱢᱚᱜ ᱾
ᱟᱨ ᱦᱳᱭ᱾ ᱪᱮᱜ ᱵᱤᱱ ᱪᱤᱠᱟᱹᱭᱫᱟ ᱦᱤᱛᱳᱜ ᱫᱚ?
ᱦᱳᱭ ᱪᱮᱫ ᱦᱚ ᱵᱟ ᱫᱩᱲᱩᱵ ᱵᱟᱲᱟ ᱠᱟᱱᱟᱞᱤᱧ ᱱᱤᱛᱚᱜ ᱫᱚ ᱟᱵᱤᱱ ᱜᱤ᱾
ᱱᱟᱯᱟᱭ ᱱᱟᱯᱟᱭ ᱵᱟᱲᱟ ᱜᱮᱭᱟ ᱵᱤᱱ?
ᱦᱳᱭ ᱱᱤᱛᱳᱜ ᱫᱚ ᱱᱟᱯᱟᱭ ᱵᱟᱲᱟᱜ ᱜᱤ ᱦᱮᱸ ᱟᱵᱤᱱ ᱜᱮ ᱪᱮᱫ ᱠᱟ ᱢᱮᱱᱟᱜ ᱵᱤᱱᱟ?
ᱟᱞᱤᱧ ᱦᱚᱸ ᱱᱤᱭᱟᱹ ᱜᱷᱟᱹᱲᱤᱡ ᱫᱚ ᱟᱸᱜ ᱠᱷᱟᱱ ᱱᱟᱯᱟᱭ ᱵᱟᱲᱟ ᱜᱮ᱾
ᱢᱮᱱᱫᱟᱹᱧ ᱠᱟᱴᱤᱡ ᱜᱟᱱ ᱥᱩᱲᱤ ᱧᱚᱜ ᱠᱷᱚᱱ ᱨᱚᱲᱜᱤ ᱠᱷᱟᱱ ᱠᱟᱴᱤᱜ ᱵᱷᱟᱜᱤ ᱦᱩᱭ ᱠᱚᱜ-ᱟ, ᱨᱚᱲ ᱠᱟᱴᱤᱜ ᱟᱰᱤ ᱟᱥᱛᱮ ᱟᱥᱛᱮ ᱟᱸᱡᱚᱢᱚᱜ ᱠᱟᱱ ᱛᱵᱤᱱᱟ᱾
ᱟᱰᱤ ᱟᱥᱛᱮ ᱟᱥᱛᱮ᱾
ᱦᱮᱰ ᱯᱷᱳᱱ ᱵᱤᱱ ᱞᱟᱜᱟᱣ ᱠᱟᱫᱟ ᱥᱮ ᱪᱮᱜ?
ᱦᱮᱸ, ᱱᱤᱛᱳᱜ ᱫᱚ ᱪᱮᱫ ᱞᱮᱠᱟ ᱵᱤᱱ ᱟᱸᱡᱚᱢᱮᱜ-ᱟ?
ᱢᱟᱱᱮ ᱟᱥᱛᱮ ᱟᱸᱡᱚᱢ ᱫᱚ ᱟᱸᱡᱚᱢᱚᱜ ᱠᱟᱱᱟ, ᱠᱟᱴᱤᱜ ᱟᱥᱛᱮ ᱟᱥᱛᱮ ᱟᱸᱡᱚᱢᱚᱜ ᱠᱟᱱ ᱛᱟᱵᱮᱱᱟ ᱡᱳᱨ ᱧᱚᱜ ᱵᱟᱝ ᱟᱸᱚᱢᱚᱜ ᱠᱟᱱ ᱛᱟᱵᱮ ᱟᱸᱡᱚᱜ ᱠᱟᱱ ᱛᱟᱵᱮᱱᱟ ᱾
ᱦᱳᱭ᱾ ᱫᱟᱜ ᱡᱟᱲᱤ ᱠᱚ ᱦᱳᱭᱳᱜ ᱠᱟᱱᱟ ᱥᱮ ᱵᱟᱝ ᱟᱯᱮ ᱥᱮᱫ?
ᱦᱳᱭ ᱱᱤᱭᱟᱹ ᱜᱷᱟᱹᱲᱤ ᱱᱤᱭᱟᱹ ᱵᱮᱲᱟ ᱫᱚ ᱦᱟᱸᱜ ᱵᱟᱭ ᱫᱟᱜ ᱡᱟᱲᱤᱭ ᱠᱟᱜ ᱞᱮᱭᱟ ᱦᱟᱸᱜ ᱳᱭ᱾ ᱦᱚᱞᱟ ᱢᱟᱫᱷᱮᱨ ᱫᱚ ᱦᱟᱸᱜ ᱰᱷᱮᱨ ᱜᱤ ᱡᱟᱹᱥᱛᱤ ᱧᱚᱜ ᱜᱤ ᱫᱟᱜ ᱵᱟᱭ ᱫᱟᱜᱟ ᱱᱚᱛᱮ ᱫᱚ᱾
ᱚᱦᱚ ᱟᱪᱪᱷᱟ ᱟᱪᱪᱷᱟ᱾ ᱛᱟᱦᱞᱮ ᱢᱟᱱᱮ ᱪᱟᱥ ᱠᱟᱢᱤ ᱠᱚᱫᱚ ᱛᱤᱱ ᱥᱟᱺᱜᱤᱧ ᱠᱮᱜ-ᱟ ᱯᱮ?
ᱦᱳᱭ ᱪᱟᱥ ᱠᱟᱹᱢᱤ ᱠᱚᱫᱚ᱾ ᱪᱟᱵᱟ ᱞᱮᱠᱟ ᱜᱮ ᱟᱫᱚ ᱡᱟ ᱜᱷᱩᱴᱩ ᱠᱚᱨᱮ ᱦᱟᱸᱜ ᱡᱚᱜᱟ ᱜᱷᱩᱴᱩ ᱠᱚᱨᱮ ᱡᱟᱸᱦᱟ ᱫᱟᱜ ᱠᱚ ᱵᱟᱝ ᱛᱩᱜᱩᱱ ᱜᱮᱛᱟᱞᱮᱭᱟ ᱚᱱᱟ ᱠᱚᱨᱮ ᱫᱚ ᱦᱟᱸᱜ ᱵᱟᱞᱮ ᱪᱟᱥ ᱠᱟᱫᱟ᱾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
ᱵᱟᱠᱷᱟᱱ ᱫᱚ ᱚᱱᱟ ᱵᱟᱹᱭᱦᱟᱹᱲ ᱠᱚᱨᱮ ᱜᱚᱴᱟ ᱜᱮ ᱦᱟᱸᱜ ᱨᱚᱦᱚᱭ ᱵᱟᱲᱟ ᱪᱟᱵᱟ ᱩᱛᱟᱹᱨ ᱠᱟᱱ ᱛᱟᱞᱮᱭᱟ ᱦᱟᱸᱜ᱾
ᱩᱸ ᱦᱩᱸᱜ ᱱᱟᱯᱟᱭ ᱜᱮ ᱛᱟᱦᱞᱮ᱾
ᱦᱳᱭ ᱦᱳᱭ᱾ ᱟᱱᱛᱮ ᱟᱯᱮᱭᱟᱜ ᱫᱚ?
ᱟᱞᱮᱭᱟᱜ ᱫᱚ ᱦᱟᱸᱜ ᱠᱷᱟᱱ ᱥᱟᱹᱛ ᱠᱟᱱᱟ ᱱᱚᱣᱟ ᱨᱚᱦᱚᱭ ᱠᱟᱢᱤ ᱫᱚ ᱦᱟᱸᱜ ᱠᱷᱟᱱ᱾ ᱪᱟᱵᱟ ᱠᱟᱜ-ᱟᱞᱮ ᱜᱷᱩᱴᱩ ᱦᱚᱸ ᱟᱨ ᱵᱟᱹᱭᱦᱟᱹᱲ ᱦᱚᱸ᱾ ᱫᱟᱜ ᱡᱟᱲᱤ ᱠᱮᱜ ᱜᱮᱭ ᱟᱨ ᱟᱞᱮ ᱢᱟ ᱱᱟᱜ-ᱟᱭ ᱵᱤᱨ᱾ ᱵᱩᱨᱩ ᱫᱤᱥᱚᱢ ᱛᱚ ᱰᱩᱝᱨᱤ ᱟᱫᱚ ᱚᱱᱟ ᱰᱩᱝᱨᱤ ᱠᱚᱨᱮᱱᱟᱜ ᱫᱟᱜ ᱜᱮ᱾ ᱟᱬᱜᱳ ᱠᱟᱛᱮᱜ᱾ ᱦᱚᱸ ᱟᱫᱚ ᱚᱱᱟ ᱠᱚᱛᱮ ᱜᱮᱞᱮ ᱨᱚᱦᱚᱭ ᱠᱟᱜ-ᱟ ᱦᱟᱸᱜ ᱠᱷᱟᱱ ᱚᱱᱟ ᱫᱟᱜ ᱠᱚ ᱠᱟᱛᱮᱜ ᱜᱮ᱾ ᱠᱷᱮᱛ ᱨᱮ ᱟᱹᱜᱩ ᱠᱟᱛᱮᱫ ᱮᱸ ᱦᱮᱸ᱾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
ᱟᱫᱚ ᱚᱱᱟᱛᱮ ᱦᱟᱸᱜ ᱠᱷᱟᱱ ᱨᱚᱦᱚᱭ ᱠᱟᱹᱢᱤ ᱠᱚᱫᱚ ᱞᱮ ᱥᱟᱹᱛ ᱵᱟᱲᱟ ᱠᱟᱜ-ᱟ ᱦᱟᱸᱜ ᱠᱷᱟᱡ᱾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
ᱚᱱᱛᱮ ᱚᱱᱛᱮ ᱛᱟᱦᱞᱮ ᱪᱮᱜ ᱠᱚ ᱛᱮ ᱯᱮ ᱪᱮᱜ ᱦᱩᱲᱩ ᱠᱩ ᱵᱤᱥᱤ ᱯᱮ ᱨᱚᱦᱚᱭ ᱵᱟᱲᱟᱭ ᱜᱮᱭᱟ ᱚᱱᱛᱮ ᱟᱯᱮ ᱥᱮᱜ ᱫᱚ᱾
ᱱᱚᱛᱮ ᱫᱚ ᱚᱱᱟ ᱵᱟᱹᱭᱦᱟᱹᱲ ᱠᱚᱨᱮ ᱫᱚ ᱥᱚᱨᱱᱚ ᱠᱚ ᱛᱟᱯᱚᱨᱮ ᱵᱤᱵᱤ ᱮᱜᱟᱨᱚ᱾ ᱟᱨ ᱜᱷᱩᱴᱩ ᱠᱚᱨᱮ ᱫᱚ ᱞᱚᱞᱟᱴ ᱵᱩᱞᱮᱴ ᱚᱱᱟ ᱠᱚᱜᱮ᱾ ᱟᱨ᱾ ᱱᱤᱭᱟᱹ ᱢᱟᱱᱮ ᱱᱚᱣᱟ ᱱᱟᱣᱟ ᱤᱛᱟᱹ ᱞᱮ ᱟᱹᱜᱩ ᱠᱟᱜ-ᱟ ᱪᱮᱜ ᱠᱟᱞᱳ ᱥᱚᱱᱟ᱾ ᱟᱸᱡᱚᱢᱮᱜ-ᱟ ᱵᱤᱱ ᱥᱮ᱾
ᱦᱳᱭ ᱦᱳᱭ ᱟᱸᱡᱚᱢ ᱫᱟᱞᱤᱧ᱾
ᱦᱮᱸ ᱟᱯᱮ ᱥᱮᱜ ᱫᱚ ᱪᱮᱜ ᱚᱝᱠᱟ ᱦᱳᱲᱳ ᱠᱚᱯᱮ ᱨᱚᱦᱚᱭ ᱜᱮᱭᱟ᱾
ᱟᱞᱮ ᱥᱮᱫ ᱫᱚ ᱚᱱᱟ ᱥᱚᱨᱱᱚ ᱟᱨ ᱞᱚᱞᱟᱴ ᱚᱱᱟ ᱜᱮᱠᱚ ᱨᱚᱦᱚᱭ ᱵᱟᱲᱟᱭᱟ ᱠᱚ᱾
ᱚ ᱟᱪᱪᱷᱟ᱾ ᱚ ᱛᱟᱦᱚᱞᱮ ᱳ ᱢᱟ ᱞᱮᱭᱵᱤᱱ,
ᱦᱮᱸ ᱢᱮᱱ ᱫᱟᱞᱤᱧ ᱛᱟᱦᱚᱞᱮ ᱚᱱᱛᱮ ᱦᱩᱲᱩ ᱠᱚ ᱵᱟᱫ ᱫᱤᱭᱮ ᱛᱚ ᱚᱱᱠᱟ ᱡᱟᱦᱟᱱᱟᱜ ᱥᱚᱵᱽᱡᱤ ᱠᱚᱫᱚ ᱪᱮᱫ ᱠᱚᱯᱮ ᱪᱟᱥ ᱵᱟᱲᱟᱭ ᱜᱮᱭᱟ?
ᱚᱸ ᱥᱚᱵᱽᱡᱤ ᱠᱚ ᱫᱚ ᱱᱚᱣᱟ ᱵᱷᱤᱱᱴᱤ, ᱵᱮᱸᱜᱟᱲ, ᱵᱷᱚᱨᱵᱚᱴᱤ, ᱵᱤᱞᱟᱹᱛᱤ᱾ ᱢᱟᱹᱨᱤᱪ᱾
ᱠᱩᱫᱽᱨᱤ, ᱠᱚᱨᱚᱞᱟ ᱱᱚᱣᱟ ᱠᱚᱞᱮ ᱪᱟᱥ ᱵᱟᱲᱟᱭ ᱜᱮᱭᱟ᱾
ᱛᱟᱦᱚᱞᱮ ᱚᱱᱟ ᱪᱟᱥ ᱠᱟᱛᱮ ᱚᱱᱟ ᱫᱚ ᱟᱠᱷᱨᱤᱧ ᱜᱮᱭᱟᱯᱮ ᱥᱮ ᱚᱲᱟᱜ ᱠᱚ ᱜᱮ ᱡᱚᱢᱟᱜ ᱨᱮᱜᱮᱯᱮ ᱪᱟᱥ?
ᱟᱹᱠᱷᱨᱤᱧ ᱦᱚᱸ ᱦᱩᱭᱩᱜ ᱜᱮᱭᱟ, ᱟᱨ ᱚᱲᱟᱜ ᱠᱚ ᱡᱚᱢ ᱦᱚᱸ ᱦᱩᱭᱩᱜ ᱜᱮᱭᱟ᱾ ᱟᱯᱮ ᱫᱚ ᱛᱟᱦᱚᱞᱮ ᱪᱮᱫ ᱠᱚᱯᱮ ᱪᱟᱥ ᱜᱮᱭᱟ?
ᱦᱮᱸ ᱟᱞᱮ ᱚᱲᱟᱜ ᱠᱚᱨᱮ ᱫᱚ ᱚᱱᱠᱟ ᱵᱟᱞᱮ ᱪᱟᱥ ᱵᱟᱲᱟᱭ ᱜᱮᱭᱟ, ᱟᱞᱮᱭᱟᱜ ᱫᱚ ᱚᱱᱟ ᱦᱟᱴ ᱵᱷᱚᱨᱥᱟ ᱜᱮ᱾
ᱚ ᱟᱪᱪᱷᱟ, ᱟᱪᱪᱷᱟ, ᱟᱪᱪᱷᱟ ᱢᱟᱱᱮ ᱚᱲᱟᱜ ᱩᱛᱩ ᱞᱮᱠᱟ ᱦᱚᱸ ᱵᱟᱝᱟ?
ᱵᱟᱝᱜᱮ ᱚᱱᱠᱟ ᱵᱟᱲᱜᱮ ᱫᱚ ᱵᱟᱹᱱᱩᱜ ᱛᱟᱞᱮ ᱜᱮᱭᱟ, ᱚᱱᱠᱟ ᱥᱩᱨ ᱠᱚᱨᱮ ᱫᱚ ᱥᱟᱺᱜᱤᱧ ᱧᱚᱜ ᱨᱮ ᱥᱩᱨ ᱥᱩᱨ ᱠᱚᱨᱮ ᱵᱟᱹᱱᱩᱜ ᱛᱟᱞᱮ ᱥᱟᱺᱜᱤᱧ ᱠᱚ ᱨᱮ ᱢᱮᱱᱟᱜ ᱛᱟᱞᱮ, ᱚᱱᱟᱛᱮ ᱵᱟᱞᱮ ᱨᱚᱦᱚᱭ ᱵᱟᱲᱟᱭ ᱜᱮᱭᱟ᱾
ᱦᱩᱸ ᱦᱩᱸ ᱛᱚ ᱛᱟᱦᱞᱮ ᱦᱩᱲᱩ ᱠᱚᱫᱚ ᱛᱤᱱ ᱫᱷᱟᱣ ᱯᱮ ᱪᱟᱥ ᱜᱮᱭᱟ, ᱢᱤᱫ ᱫᱷᱟᱣ ᱥᱮ ᱵᱟᱨ ᱫᱷᱟᱣ?
ᱦᱳᱭ ᱟᱞᱮ ᱦᱚᱸ ᱢᱤᱫ ᱫᱷᱟᱣ ᱞᱮ ᱪᱟᱥᱟ᱾ ᱟᱯᱮ ᱚᱱᱛᱮ ᱫᱚ?
ᱟᱞᱮ ᱦᱚ ᱢᱤᱫ ᱫᱷᱟᱣ ᱜᱮᱞᱮ ᱪᱟᱥᱟ ᱱᱚᱶᱟ ᱦᱚᱲᱩ ᱫᱚ᱾ ᱛᱟᱯᱚᱨᱮ ᱦᱩᱲᱩ ᱨᱟᱠᱟᱵ ᱠᱟᱛᱮ ᱫᱚ ᱪᱩᱢᱪᱩᱲᱩ ᱠᱚᱥᱞᱟ ᱠᱚᱞᱮ ᱮᱨ ᱜᱮᱭᱟ᱾ ᱛᱟᱯᱚᱨᱮ ᱚᱱᱟ ᱯᱚᱨᱮ ᱟᱨᱚ ᱱᱚᱣᱟ ᱡᱚᱱᱰᱨᱟ ᱠᱚ ᱜᱩᱦᱩᱢ ᱠᱚ ᱚᱱᱟ ᱠᱚᱞᱮ ᱮᱨ ᱜᱮᱭᱟ᱾
ᱟᱞᱮ ᱦᱚᱸ ᱚᱱᱠᱟ ᱡᱚᱸᱰᱨᱟ ᱠᱚᱫᱚ ᱵᱟᱲᱜᱮ ᱠᱚᱨᱮ ᱜᱮᱞᱮ ᱨᱚᱦᱚᱭ ᱵᱟᱲᱟᱭᱟ ᱡᱚᱸᱰᱨᱟ ᱫᱚ᱾
ᱟᱪᱪᱷᱟ ᱢᱟᱱᱮ ᱟᱠᱷᱨᱤᱧ ᱞᱟᱹᱜᱤᱫ ᱫᱚ ᱵᱟᱝ-ᱟ?
ᱦᱳᱭ ᱚᱲᱟᱜ ᱠᱚᱨᱮ ᱡᱚᱢ ᱵᱟᱲᱟ ᱞᱟᱹᱜᱤᱫ ᱜᱮ᱾
ᱳ᱾ ᱟᱞᱮ ᱫᱚ ᱟᱠᱷᱨᱤᱧ ᱞᱟᱹᱜᱤᱫ ᱦᱚᱞᱮ ᱪᱟᱥ ᱜᱮᱭᱟ, ᱟᱨ ᱢᱟᱱᱮ ᱪᱟᱥ ᱞᱮᱠᱷᱟᱱᱮᱢ ᱚᱲᱟᱜ ᱨᱮᱫᱚᱢ ᱡᱚᱢ ᱜᱮᱭᱟ ᱦᱟᱜ ᱠᱷᱟᱱ ᱟᱠᱠᱷᱨᱤᱧ ᱨᱮᱦᱚᱢ᱾ ᱦᱳᱭ᱾
ᱛᱟᱦᱚᱞᱮ ᱪᱟᱹᱥᱤ ᱵᱟᱹᱥᱤ ᱜᱤᱭᱟ ᱯᱮ ᱛᱟᱦᱚᱞᱮ ᱵᱟᱝ?
ᱦᱮ ᱪᱟᱹᱥᱤ ᱫᱚ ᱪᱟᱹᱥᱤ ᱵᱟᱥᱤ ᱜᱮᱭᱟ ᱞᱮ᱾
ᱦᱳᱭ ᱱᱤᱛᱚᱜ ᱢᱟ ᱪᱟᱥᱵᱟᱥ ᱠᱟᱛᱮᱜ ᱦᱚᱸ ᱟᱭᱢᱟ ᱠᱟᱹᱣᱰᱤ ᱠᱚ ᱨᱳᱡᱽᱜᱟᱨᱚᱜ ᱠᱟᱱ ᱜᱮᱭᱟ ᱥᱮ᱾
ᱦᱮᱸ, ᱦᱳᱭ᱾ ᱟᱨ ᱟᱞᱮ ᱥᱮᱫ ᱢᱟ ᱱᱩᱠᱩ ᱢᱟᱱᱮ ᱰᱟᱹᱟᱝᱨᱤ ᱠᱚᱦᱚᱸ ᱞᱮ ᱟᱹᱥᱩᱞ ᱠᱚᱜᱮᱭᱟ, ᱰᱟᱹᱟᱝᱨᱤ, ᱢᱮᱨᱚᱢ। ᱪᱩᱠᱨᱤ ᱠᱚ,
ᱦᱳᱭ᱾ ᱟᱨ ᱰᱟᱹᱝᱨᱤ ᱠᱚᱫᱚ ᱛᱤᱱᱟᱜ ᱜᱟᱱ ᱯᱮ ᱟᱥᱩᱞ ᱠᱟᱜ ᱠᱚᱣᱟ?
ᱦᱮᱸ ᱟᱹᱥᱩᱞ ᱟᱠᱟᱫ ᱠᱚᱣᱟᱞᱮ ᱯᱚᱱᱭᱟ ᱦᱮᱱᱟᱜ ᱠᱚᱣᱟ ᱱᱤᱛᱚᱜ ᱫᱚ ᱦᱟᱜ ᱠᱷᱟᱱ। ᱢᱟᱱᱮ ᱰᱟᱝᱨᱤ ᱜᱮ ᱟᱨ ᱢᱟᱱᱮ ᱢᱮᱨᱚᱢ ᱠᱚ ᱦᱮᱱᱟᱜ ᱠᱚᱣᱟ ᱤᱱᱠᱟᱹ ᱜᱮᱞᱵᱟᱨ ᱜᱚᱴᱟᱝ ᱜᱟᱱ।
ᱟᱨ ᱥᱩᱠᱨᱤ ᱫᱚ?
ᱥᱩᱠᱨᱤ ᱫᱚ ᱦᱟᱜ ᱠᱷᱟᱱ ᱟᱞᱮ ᱫᱚ ᱵᱟᱞᱮ ᱪᱟᱥ ᱟᱠᱟᱜ ᱠᱚᱣᱟ, ᱢᱟᱱᱮ ᱱᱚᱣᱟ ᱟᱞᱮ ᱴᱚᱞᱟᱨᱮ ᱦᱮᱱᱟᱜ ᱠᱚᱣᱟ᱾ ᱟᱹᱰᱤ ᱟᱢᱫᱟ, ᱟᱭᱢᱟ ᱜᱮᱠᱚ ᱪᱟᱥ ᱟᱠᱟᱫ ᱠᱚᱣᱟ ᱢᱟᱱᱮ ᱟᱹᱥᱩᱞ ᱟᱠᱟᱫ ᱠᱚᱣᱟ ᱠᱚ ᱢᱟᱱᱮ ᱤᱭᱟᱹ ᱯᱚᱱᱤᱭᱟᱹ ᱠᱟᱛᱮ ᱢᱤᱫᱴᱟᱝ ᱚᱲᱟᱜ ᱨᱮᱜᱮ ᱟᱨᱠᱤ, ᱟᱫᱚ ᱟᱞᱮᱭᱟᱜ ᱫᱚ ᱦᱟᱸᱜ ᱠᱷᱟᱱ ᱢᱟᱱᱮ ᱥᱩᱠᱨᱤ ᱟᱥᱩᱞ ᱫᱚ ᱵᱟᱝ ᱜᱟᱱᱚᱜᱼᱟ ᱚᱱᱟᱛᱮ ᱵᱟᱞᱮ ᱟᱹᱥᱩᱞ ᱠᱟᱷ ᱠᱚᱣᱟ ᱦᱟᱸᱜᱠᱷᱟᱱ।
ᱱᱚᱝᱠᱟ ᱛᱟᱦᱚᱞᱮ ᱢᱮᱱᱫᱟᱞᱤᱧ ᱪᱮᱫᱟᱜ ᱵᱟᱝ ᱜᱟᱱᱚᱜ ᱛᱟᱯᱮᱭᱟ?
ᱢᱟᱱᱮ ᱞᱟᱭᱟᱹ ᱠᱚ ᱵᱟᱵᱟ ᱛᱟᱠᱚ ᱟᱨᱠᱤ ᱢᱟᱱᱮ ᱟᱞᱮᱭᱟᱜ ᱯᱟᱹᱨᱤᱥ ᱨᱮᱫᱚ ᱢᱟᱱᱮ ᱥᱩᱠᱨᱤ ᱫᱚᱦᱚᱸ ᱵᱟᱝ ᱜᱟᱱᱚᱜᱼᱟ ᱟᱨᱠᱤ।
ᱢᱟᱱᱮ ᱥᱮᱫᱟᱭ ᱠᱷᱚᱱ ᱜᱮ ᱵᱟᱱᱩᱜ ᱛᱟᱯᱮᱭᱟ ᱵᱟᱝ?
ᱦᱳᱭ ᱥᱮᱫᱟᱭ ᱠᱷᱚᱱᱟᱜ ᱜᱮ ᱵᱟᱝ ᱜᱟᱱᱚᱜᱼᱟ ᱦᱟᱸᱜ।
ᱦᱳᱭ ᱱᱤᱭᱟᱹ ᱱᱤᱭᱟᱹ ᱵᱟᱨ ᱜᱮ ᱯᱳᱭᱞᱚ ᱞᱤᱧ ᱟᱸᱡᱚᱢ ᱫᱟ ᱡᱮ ᱵᱟᱝ ᱜᱟᱱᱼᱟ ᱢᱮᱱᱛᱮ ᱪᱟᱥ ᱠᱚ ᱢᱮᱱᱛᱮ ᱥᱩᱠᱨᱤ ᱠᱚᱫᱚ। ᱞᱟᱦᱟ ᱛᱮ ᱵᱟᱹᱞᱤᱧ ᱟᱸᱡᱚᱢ ᱵᱟᱲᱟ ᱠᱟᱫᱟ ᱟᱸᱡᱚᱢ ᱫᱚ ᱦᱚᱲ ᱴᱮᱱ ᱠᱷᱱᱟᱜ ᱫᱚ ᱚᱱᱠᱟ ᱫᱚ।
ᱦᱚᱸ ᱢᱟᱱᱮ ᱟᱞᱮᱭᱟᱜ ᱫᱚ ᱵᱟᱝ ᱜᱟᱱᱚᱜᱼᱟ, ᱟᱨ ᱦᱳᱭ ᱢᱟᱱᱮ ᱚᱠᱚᱭ ᱠᱚ ᱢᱟᱱᱮ ᱚᱠᱟ ᱯᱟᱹᱨᱤᱥ ᱚᱠᱟᱞᱮᱠᱟ ᱚᱠᱚᱭ ᱠᱚᱫᱚ ᱢᱩᱨᱩᱫ ᱵᱟᱦᱟ ᱠᱚ ᱡᱚᱴᱤᱫ ᱵᱟᱝ ᱜᱟᱱᱚᱜ ᱛᱟᱠᱚᱣᱟ
ᱦᱳᱭ ᱡᱷᱚᱛᱚ ᱦᱚᱲᱟᱜ ᱢᱟ ᱵᱷᱮᱜᱟᱨ ᱵᱷᱮᱜᱟᱨ ᱜᱮᱥᱮ?
ᱦᱳᱭ ᱢᱟᱱᱮ ᱡᱷᱚᱛᱚ ᱢᱟᱱᱮ ᱵᱷᱮᱜᱟᱨ ᱵᱷᱮᱜᱟᱨ ᱯᱟᱹᱨᱥᱤ ᱛᱚ ᱢᱟᱱᱮ ᱵᱷᱮᱜᱟᱨ ᱵᱷᱮᱜᱟᱨ ᱢᱟᱱᱮ ᱯᱟᱞᱟᱣ ᱦᱮᱸᱱᱟᱜᱼᱟ ᱡᱮ ᱱᱚᱣᱟ ᱵᱟᱝ ᱜᱟᱱᱚᱜᱼᱟ ᱦᱟᱱᱟ ᱵᱟᱝ ᱜᱟᱱᱚᱜᱼᱟ। ᱚᱝᱠᱟ ᱟᱨᱠᱤ ᱛᱟᱦᱚᱞᱮ ᱟᱯᱮ ᱫᱚ ᱢᱟᱱᱮ ᱰᱟᱝᱨᱤ ᱠᱚᱫᱚ ᱦᱮᱸ ᱢᱟ ᱞᱟᱹᱭ ᱢᱮ᱾
ᱦᱮᱞᱳ᱾
ᱦᱮᱞᱳ᱾
ᱦᱮᱸ ᱪᱮᱫ ᱵᱤᱱ ᱞᱟᱹᱭ ᱠᱮᱫᱟᱹ ᱟᱨ ᱢᱤᱫᱫᱷᱟᱣ ᱞᱟᱹᱭ ᱵᱤᱱ ᱥᱮ?
ᱞᱮ ᱫᱤᱧ ᱞᱮᱭ ᱫᱟᱞᱤᱧ ᱡᱮ ᱟᱯᱮ ᱫᱚ ᱢᱟᱱᱮ ᱰᱟᱝᱨᱤ ᱠᱚᱯᱮ ᱟᱹᱥᱩᱞ ᱠᱚᱜᱮᱭᱟ ᱥᱮ ᱵᱟᱝ-ᱟ?
ᱰᱟᱹᱟᱝᱨᱤ ᱠᱚᱫᱚ ᱵᱟᱞᱮ ᱟᱹᱥᱩᱞ ᱠᱚᱣᱟ ᱟᱫᱚ ᱢᱤᱫᱴᱟᱝ ᱜᱟᱹᱭ ᱢᱮᱱᱟᱭ ᱛᱟᱞᱮᱭᱟ ᱩᱱᱤ ᱛᱚᱣᱟ ᱠᱚ ᱧᱩ ᱵᱟᱲᱟ ᱞᱟᱹᱜᱤᱫ ᱛᱮ।
ᱚ ᱟᱪᱪᱷᱟ ᱟᱪᱪᱷᱟ ᱱᱟᱯᱟᱭ ᱜᱮ ᱛᱟᱦᱚᱞᱮ ᱚᱱᱟ ᱦᱚᱸ। ᱛᱟᱦᱚᱞᱮ ᱢᱟᱱᱮ ᱪᱟᱥ ᱠᱟᱹᱢᱤ ᱫᱚ ᱪᱮᱫ
ᱪᱟᱥ ᱠᱟᱹᱢᱤ ᱫᱚ ᱴᱨᱟᱠᱴᱟᱨ ᱛᱮᱜᱮᱞᱮ ᱪᱟᱥ ᱵᱟᱲᱟᱭᱟ ᱱᱤᱛᱚᱜ ᱢᱟ ᱰᱟᱝ ᱱᱟᱦᱮᱞ ᱠᱚ ᱵᱟᱝ ᱧᱟᱢᱚᱜ ᱞᱟᱹᱜᱤᱫ ᱠᱟᱱᱟ,
ᱟᱪᱪᱷᱟ ᱟᱪᱪᱷᱟ। ᱟᱞᱮ ᱫᱚ ᱢᱟᱱᱮ ᱚᱱᱮ ᱥᱤᱭᱳᱜ ᱠᱷᱟᱹᱛᱤᱨ ᱜᱮ ᱦᱟᱸᱜ ᱠᱷᱟᱱ ᱯᱳᱱᱭᱟ ᱰᱟᱝᱜᱨᱤ ᱫᱚᱞᱮ ᱫᱚᱦᱚ ᱠᱟᱜ ᱠᱚᱣᱟ। ᱟᱞᱮ ᱫᱚ ᱱᱚᱣᱟ ᱱᱟᱦᱮᱞ ᱛᱮᱜᱮᱞᱮ ᱪᱟᱥ ᱜᱮᱭᱟ ᱟᱨᱠᱤ ᱢᱟᱱᱮ ᱴᱨᱟᱠᱴᱟᱨ ᱠᱚᱛᱮ ᱫᱚ ᱵᱟᱝᱟ। ᱢᱟᱱᱮ ᱵᱟᱞᱮ ᱥᱤ ᱦᱚᱪᱚᱭ ᱜᱮᱭᱟ ᱚᱱᱟ ᱠᱚᱛᱮ ᱫᱚ।
ᱴᱨᱟᱠᱴᱟᱨ ᱠᱚᱛᱮ ᱢᱟ ᱠᱚᱢ ᱥᱚᱢᱚᱭ ᱨᱮ ᱦᱳᱭᱩᱜ ᱨᱮᱦᱚᱸ ᱚᱱᱠᱟ ᱯᱚᱭᱥᱟ ᱠᱚᱦᱚ ᱛᱚ ᱟᱹᱰᱤ ᱰᱷᱮᱨᱜᱤ ᱞᱟᱜᱟᱜ ᱟᱥᱮ।
ᱦᱳᱭ। ᱚᱱᱟ ᱛᱮᱜᱮ ᱟᱨ ᱥᱤ ᱥᱤ ᱦᱚᱸ ᱱᱟᱯᱟᱭ ᱴᱷᱤᱠ ᱫᱚ ᱵᱟᱠᱚ ᱥᱤᱭᱟ ᱢᱟᱱᱮ ᱟᱲᱮ ᱫᱷᱟᱨᱮ ᱧᱚᱜ ᱫᱚ ᱵᱟᱠᱚ ᱟᱹᱜᱩᱭᱟ ᱴᱟᱠᱴᱟᱨ᱾
ᱦᱳᱭ ᱦᱳᱭ ᱟᱫᱚ ᱚᱱᱠᱟ ᱩᱯᱩᱨᱩᱢ ᱠᱚ ᱛᱟᱦᱮᱸᱱ ᱠᱷᱟᱱ ᱫᱚ ᱟᱞᱮ ᱥᱮᱫ ᱫᱚ ᱩᱯᱨᱩᱢ ᱠᱚ ᱢᱮᱱᱟᱜ ᱠᱚᱛᱟᱞᱮᱛᱮ ᱟᱫᱚ ᱦᱟᱸᱜ ᱴᱷᱤᱠ ᱜᱮᱠᱚ ᱥᱤᱭ ᱜᱮᱛᱟᱞᱮᱭᱟ ᱟᱫᱚ ᱦᱟᱸᱜ ᱚᱠᱚᱭ ᱚᱠᱚᱭ ᱠᱚᱫᱚ ᱡᱟᱦᱟᱸᱭ ᱠᱚ ᱦᱟᱸᱜ ᱡᱷᱚᱛᱚ ᱦᱚᱲᱟ ᱫᱚ ᱡᱷᱚᱛᱚ ᱫᱚ ᱵᱟᱝ ᱠᱩ ᱥᱤ ᱢᱚᱡᱽ ᱫᱚ ᱵᱟᱝ ᱠᱩ ᱥᱤᱜᱮᱭᱟ ᱛᱮ ᱡᱷᱚᱛᱚ ᱰᱟᱭᱵᱷᱟᱨ ᱫᱚ᱾
ᱦᱮᱸ ᱦᱮᱸ ᱦᱮᱸ᱾
ᱛᱟᱦᱚᱞᱮ ᱱᱚᱛᱮᱱᱟᱜ ᱵᱟᱡᱟᱨ ᱨᱮ ᱫᱚ ᱛᱤᱱᱟᱹᱜ ᱥᱟᱜᱤᱧ ᱨᱮ ᱢᱮᱱᱟᱜ ᱛᱟᱯᱮᱭᱟ?
ᱵᱟᱡᱟᱨ ᱫᱚ ᱥᱟᱺᱜᱤᱧ ᱨᱮᱜᱮ ᱢᱮᱱᱟᱜ ᱛᱟᱞᱮᱭᱟ᱾
ᱤᱱᱠᱟᱹ ᱛᱤᱱᱟᱹᱜ ᱜᱟᱱ ᱦᱩᱭᱩᱜᱼᱟ, ᱞᱟᱹᱭᱟᱞᱤᱧ ᱜᱮᱞᱵᱟᱨ ᱠᱤᱞᱳᱢᱤᱴᱟᱨ ᱜᱟᱱ ᱥᱟᱜᱤᱧ ᱨᱮᱜᱮ ᱢᱮ ᱩᱱᱟᱹᱜ ᱜᱟᱱ ᱥᱟᱺᱜᱤᱧ ᱦᱩᱭᱩᱜᱼᱟ᱾
ᱛᱟᱦᱞᱮ ᱱᱚᱝᱠᱟ ᱪᱟᱞᱟᱣ ᱱᱟ ᱠᱟᱹᱡ ᱪᱟᱞᱟᱣ ᱱᱤᱭᱮ ᱪᱤᱜ ᱠᱚ ᱢᱮᱱᱟ ᱜᱟᱹᱰᱤ ᱠᱚ ᱵᱮᱵᱚᱥᱛᱟ ᱢᱮᱱᱟᱜ ᱛᱟᱯᱮ ᱜᱮᱭᱟ ᱚᱱᱛᱮ?
ᱜᱟᱹᱰᱤ ᱵᱮᱵᱚᱥᱛᱷᱟ ᱫᱚ, ᱢᱟᱱᱮ ᱛᱟᱲᱟᱢ ᱤᱫᱤ ᱦᱩᱭᱩᱜᱼᱟ ᱜᱮᱞᱵᱟᱨ ᱠᱤᱞᱳᱢᱤᱴᱟᱨ᱾
ᱵᱟᱨ ᱠᱤᱞᱳᱢᱤᱴᱟᱨ ᱢᱟᱱᱮ ᱚᱸᱰᱮ ᱵᱟᱥ ᱵᱟᱡᱟᱨ ᱪᱟᱞᱟᱜ ᱫᱚ ᱜᱟᱱᱚᱜᱼᱟ, ᱟᱨ ᱵᱟᱠᱷᱟ ᱚᱲᱟᱜ ᱠᱷᱚᱱᱟᱜ ᱫᱚ ᱱᱚᱣᱟ ᱰᱩᱞᱩᱝ ᱜᱟᱹᱲᱤ ᱵᱟᱠᱷᱟᱡ ᱢᱚᱴᱚᱨ ᱜᱟᱹᱲᱤ ᱛᱮᱞᱮ ᱪᱟᱞᱟᱜ ᱜᱮᱭᱟ᱾
ᱱᱮᱛᱟᱨᱢᱟ ᱥᱟᱱᱟᱢ ᱦᱚᱲ ᱜᱮ ᱟᱛᱳ ᱴᱚᱞᱟ ᱠᱚ ᱨᱮᱦᱚᱸ ᱦᱟᱛᱟᱣ ᱵᱟᱲᱟ ᱠᱟᱫᱟ᱾ ᱥᱟᱭᱠᱮᱞ ᱠᱚᱫᱚ ᱦᱟᱸᱜ ᱥᱟᱭᱠᱮᱞ ᱠᱚᱫᱚᱦᱟᱜ ᱵᱟᱠᱚ ᱠᱩᱥᱤᱭᱟᱜ ᱠᱟᱱᱟ ᱯᱮᱰᱮ ᱞᱟᱜᱟᱜ ᱠᱟᱱᱟ ᱥᱮ ᱡᱟᱸᱜᱟ ᱛᱟᱨ ᱞᱮᱵᱮᱫ ᱞᱟᱜᱟᱜ ᱠᱟᱱᱟ ᱠᱚᱥᱴᱚ ᱦᱩᱭᱩᱜ ᱠᱟᱱᱟ᱾
ᱦᱳᱭ ᱟᱨ ᱱᱮᱛᱟᱨ ᱢᱟ ᱢᱟᱱᱮ ᱟᱹᱰᱤᱵᱚᱱ ᱥᱩᱠᱷᱤ ᱧᱚᱜ ᱠᱟᱱᱟ᱾ ᱟᱨ ᱥᱟᱭᱠᱮᱞ ᱢᱟ ᱟᱢ ᱟᱢᱟᱜ ᱫᱟᱲᱮ ᱛᱮᱢ ᱞᱟᱜᱟᱭᱟ ᱥᱮ, ᱟᱢ ᱪᱮᱜ ᱞᱮᱠᱟᱢ ᱞᱟᱜᱟᱭᱟ ᱚᱝᱠᱟᱜ ᱜᱮ ᱪᱟᱞᱟᱜᱼᱟ ᱦᱟᱸᱜ ᱠᱷᱟᱱ᱾ ᱟᱫᱚ ᱚᱱᱟ ᱛᱮᱜᱮ ᱱᱮᱛᱟᱨ ᱫᱚ ᱢᱟᱱᱮ ᱥᱟᱭᱠᱮᱞ ᱫᱚ ᱩᱱᱟᱹᱜ ᱫᱚ ᱵᱟᱠ ᱠᱚ ᱞᱟᱜᱟᱭᱼᱟ, ᱢᱟᱱᱮ ᱢᱚᱴᱚᱨ ᱥᱟᱭᱠᱮᱞ ᱜᱮ ᱵᱤᱥᱤ ᱫᱚᱠᱚ ᱞᱟᱜᱟᱭᱮᱼᱟ᱾
ᱦᱳᱭ ᱟᱞᱮ ᱦᱚᱸ ᱚᱝᱠᱟ ᱢᱚᱴᱚᱨ ᱥᱟᱭᱠᱮᱞ ᱢᱮᱱᱟᱜ ᱛᱟᱞᱮᱭᱟ ᱥᱟᱭᱠᱮᱞ ᱫᱚ ᱤᱥᱠᱩᱞ ᱠᱷᱚᱱᱤᱧ ᱧᱟᱢ ᱵᱟᱲᱟᱣ ᱠᱟᱫᱟ ᱥᱮ ᱟᱨᱚᱸ ᱦᱟᱛᱟᱣ ᱛᱟᱦᱮᱸᱡ ᱟᱫᱚ ᱫᱚ ᱛᱟᱦᱮᱸᱠᱟᱱ ᱛᱟᱞᱮᱭᱟ᱾ ᱟᱫᱚ ᱚᱱᱟ ᱠᱚᱫᱚ ᱫᱚᱦᱚᱸ ᱜᱮ ᱢᱮᱱᱟᱜ ᱛᱟᱞᱮᱭᱟ ᱪᱟᱞᱟᱣ ᱦᱚᱸ ᱡᱟᱨ ᱨᱮᱜᱮ ᱦᱚᱲ ᱜᱮ ᱵᱟᱹᱱᱩᱜ ᱠᱚᱛᱟᱞᱮᱭᱟ ᱯᱮᱭᱟ ᱵᱩᱱᱤ ᱥᱟᱭᱠᱮᱞ᱾
ᱦᱮᱸᱻ ᱚ ᱢᱟᱱᱮ ᱥᱟᱭᱠᱮᱞ ᱠᱚᱫᱚ ᱢᱟᱱᱮ ᱤᱥᱠᱩᱨᱤ ᱦᱚᱸᱠᱚ ᱧᱟᱢᱮᱫ ᱜᱮᱭᱟ ᱥᱮ ᱟᱫᱚ ᱢᱟᱱᱮ ᱥᱟᱭᱠᱮᱞ ᱵᱚᱨᱪᱚᱢ ᱫᱚᱦᱚ ᱨᱮ ᱛᱟᱦᱮᱱ ᱠᱟᱱᱟ ᱢᱚᱴᱚᱨ ᱥᱟᱭᱠᱮᱞ ᱛᱮᱜᱮ ᱠᱚ ᱪᱟᱜ ᱪᱟᱞᱟᱣ ᱦᱤᱡᱩᱜ ᱠᱟᱱᱟ᱾
ᱟᱯᱮᱭᱟᱜ ᱵᱟᱡᱟᱨ ᱠᱚᱛᱮ ᱛᱤᱱ ᱥᱟᱺᱜᱤᱧ ᱨᱮ ᱢᱮᱱᱟᱜ ᱟ᱾
ᱵᱟᱡᱟᱨ ᱠᱚᱦᱚᱸ ᱥᱟᱺᱜᱤᱧ ᱥᱟᱺᱜᱤᱧ ᱧᱚᱜ ᱜᱮᱭᱟ ᱢᱟᱱᱮ ᱳᱭ ᱛᱤᱱᱟᱹᱜ ᱠᱤᱞᱚ ᱯᱟᱸᱪ ᱪᱤᱠᱤ ᱫᱚᱥ ᱠᱤᱞᱳᱢᱤᱴᱚᱨ ᱜᱟᱱ ᱦᱩᱭᱩᱜ ᱛᱟᱞᱮᱭᱟ ᱾
ᱦᱮᱸ ᱟᱞᱮ ᱠᱷᱚᱱᱟᱜ ᱠᱚ ᱧᱚᱜ ᱜᱮ ᱛᱟᱯᱮᱭᱟ᱾
ᱦᱳᱭ ᱦᱳᱭ ᱞᱟᱹᱴᱩ ᱵᱟᱡᱟᱨ ᱡᱟᱦᱟᱸ ᱞᱟᱹᱴᱩ ᱧᱚᱜ ᱦᱟᱴ ᱦᱩᱭᱩᱜ ᱛᱟᱞᱮᱭᱟ ᱚᱱᱟ ᱫᱚ ᱥᱟᱺᱜᱤᱧᱚᱜ ᱜᱮᱭᱟ ᱟᱨ ᱚᱝᱠᱟ ᱥᱩᱨ ᱯᱩᱨ ᱠᱚᱨᱮ ᱦᱩᱭ ᱵᱟᱲᱟᱜ ᱜᱮᱭᱟ ᱟᱛᱳ ᱯᱟᱥᱮ ᱠᱚᱨᱮ᱾
ᱚ
ᱵᱟᱸ ᱟᱞᱮ ᱦᱚᱸ ᱚᱱᱚ ᱟᱵᱟ ᱞᱮᱠᱟ ᱢᱚᱴᱚᱨ ᱜᱟᱹᱰᱤ ᱠᱚᱛᱮ ᱜᱮ ᱵᱤᱥᱤ ᱞᱮ ᱪᱟᱞᱟᱣ ᱵᱟᱲᱟᱜ ᱜᱮᱭᱟ᱾
ᱦᱮᱸᱛᱚ᱾ ᱢᱟᱱᱮ ᱟᱨ ᱱᱮᱛᱟᱨ ᱫᱚ ᱢᱟᱱᱮ ᱢᱚᱴᱚᱨ ᱜᱟᱲᱤ ᱜᱮ ᱵᱤᱥᱤ ᱠᱚ ᱞᱟᱜᱟᱭᱮᱼᱟ ᱟᱨᱠᱤ ᱢᱟᱱᱮ ᱥᱟᱭᱠᱮᱞ ᱥᱮ ᱰᱩᱞᱩᱝ ᱜᱟᱲᱤ ᱫᱚ ᱩᱱᱟᱹᱜ ᱫᱚ ᱵᱟᱠᱚ ᱞᱟᱜᱟᱭᱮᱼᱟ᱾
ᱚᱸᱭ᱾
ᱟᱹᱵᱤᱱ ᱛᱚ ᱦᱟᱴ ᱠᱚᱫᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ?
ᱦᱮᱸ ᱪᱮᱜ ᱵᱤᱱ ᱞᱟᱹᱭ ᱠᱮᱫᱟ?
ᱦᱟᱴ ᱠᱚᱫᱚᱵᱤᱱ ᱪᱟᱞᱟᱣ ᱵᱟᱲᱟ ᱠᱟᱱ ᱜᱮᱭᱟ ᱛᱚ᱾
ᱦᱟᱴ ᱠᱚ ᱵᱟᱝ ᱟ ᱦᱟᱴ ᱠᱚᱫᱚ ᱵᱟᱹᱞᱤᱧ ᱪᱟᱞᱟᱣ ᱵᱟᱲᱟᱣ ᱠᱟᱱᱟ᱾ ᱵᱟᱡᱟᱨ ᱫᱚᱞᱤᱧ ᱪᱟᱞᱟᱣ ᱵᱟᱲᱟ ᱠᱟᱱᱟ ᱦᱟᱴ ᱠᱚᱫᱚ ᱩᱱᱟᱹᱜ ᱵᱟᱹᱞᱤᱧ ᱪᱟᱞᱟᱜ ᱜᱮᱭᱟ᱾ ᱟᱫᱚ ᱢᱟᱱᱮ ᱦᱟᱴ ᱫᱚ ᱥᱚᱭᱫᱟ ᱜᱮ ᱛᱚᱢ ᱪᱟᱞᱟᱜ-ᱟ ᱡᱟᱦᱟᱱᱟᱜ ᱥᱚᱵᱽᱡᱤ ᱠᱚ᱾ ᱟᱫᱚ ᱟᱹᱞᱤᱧ ᱫᱚ ᱵᱟᱞᱤᱧ ᱪᱟᱞᱟᱣ ᱵᱟᱲᱟ ᱟᱠᱟᱱᱟ ᱵᱟᱵᱟ ᱜᱮ ᱢᱟᱱᱮ ᱥᱚᱵᱡᱤ ᱠᱚ ᱤᱫᱤ ᱵᱟᱲᱟᱭᱟ ᱟᱫᱚ ᱩᱱᱤᱜᱮ ᱦᱟᱴ ᱠᱚᱫᱚ ᱪᱟᱞᱟᱜ ᱛᱟᱞᱮᱭᱟ ᱟᱨ ᱩᱱᱤᱜᱮ ᱥᱚᱭᱫᱟ ᱟᱹᱜᱩᱭᱟᱭ ᱵᱤᱥᱤ ᱫᱚ ᱦᱳᱭ ᱾ ᱟᱹᱵᱤᱱ ᱫᱚᱵᱤᱱ ᱪᱟᱞᱟᱣ ᱠᱟᱱ ᱜᱮᱭᱟ?
ᱦᱚᱭ ᱟᱹᱞᱤᱧ ᱦᱚᱸᱜ ᱚᱱᱠᱟ ᱫᱚ ᱵᱟᱹᱞᱤᱧ ᱪᱟᱞᱟ ᱵᱟᱲ ᱠᱟᱱᱟ ᱡᱚᱠᱷᱚᱱ ᱚᱲᱟᱜᱨᱮ ᱵᱟᱵᱟ ᱵᱟᱭ ᱛᱟᱦᱮᱸ ᱵᱟᱲᱟᱜ-ᱟ ᱩᱱ ᱥᱚᱢᱚᱭ ᱵᱷᱮᱡᱷᱟ ᱵᱟᱲᱟ ᱠᱟᱞᱤᱧ ᱠᱚ ᱩᱱ ᱥᱚᱢᱚᱭ ᱫᱚ ᱟᱹᱞᱤᱧ ᱚᱱᱠᱟ ᱦᱟᱴ ᱠᱚᱫᱚ ᱵᱟᱹᱞᱤᱧ ᱵᱟᱲᱟᱭᱟ ᱵᱟᱡᱟᱨ ᱵᱤᱥᱚᱭᱫᱟ ᱠᱚᱫᱚ ᱦᱟᱸᱜ ᱾
ᱦᱳᱭ ᱾
ᱱᱚᱝᱠᱟ ᱥᱚᱵᱽᱡᱤ ᱠᱚ ᱡᱚᱛᱚ ᱦᱟᱸᱜ ᱫᱚ ᱵᱟᱹᱞᱤᱧ ᱩᱨᱩᱢ ᱴᱷᱤᱠ ᱠᱟᱫᱟ ᱚᱠᱟ ᱠᱚ ᱚᱠᱟ ᱠᱚ ᱢᱮᱛᱟᱜ-ᱟ᱾
ᱦᱮᱸ ᱦᱮᱸ ᱟᱨ ᱢᱟᱱᱮ ᱥᱚᱵᱽᱡᱤ ᱠᱚᱦᱚᱸ ᱚᱠᱟ ᱱᱟᱯᱟᱭᱟ ᱚᱠᱟ ᱵᱟᱹᱲᱤᱡ-ᱟ᱾ ᱢᱟᱱᱮ ᱚᱱᱟ ᱦᱚᱛᱚ ᱵᱟᱪᱷᱟᱣ ᱦᱩᱭᱩᱜ-ᱟ ᱥᱮ ᱾
ᱦᱳᱭ ᱦᱳᱭ ᱦᱮᱸ ᱚᱴᱟᱜ ᱵᱮᱥᱟ ᱵᱟᱝ ᱵᱮᱥᱟ᱾ ᱟᱫᱮᱠᱷ ᱫᱚ ᱚᱱᱮ ᱢᱟᱨᱮ ᱢᱟᱨᱮ ᱠᱚ ᱟᱹᱜᱩ ᱠᱟᱜ ᱜᱮᱭᱟ ᱥᱮ ᱾
ᱦᱳᱭ ᱟᱫᱚ ᱚᱱᱟ